ᱦᱮᱸ ᱵᱚᱭᱦᱟ ᱨᱚᱲ ᱟᱸᱡᱚᱢᱚᱜ ᱠᱟᱱ ᱜᱮᱭᱟ ᱥᱮ ᱵᱟᱝ?
ᱦᱮᱸ ᱟᱹᱰᱤ ᱱᱟᱯᱟᱭ ᱟᱸᱟᱢᱚᱜ ᱠᱟᱱᱟ ᱾
ᱟᱪᱪᱷᱟ ᱟᱪᱪᱷᱟ ᱟᱹᱰᱤ ᱜᱷᱟᱹᱲᱤᱡ ᱤᱧ ᱛᱟᱺᱜᱤ ᱠᱮᱫᱟ ᱟᱨ ᱠᱚᱞ ᱦᱮᱡᱱᱟ ᱱᱚᱜᱼᱚᱭ ᱾
ᱟᱨ ᱛᱚᱵᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱪᱮᱫ ᱦᱚᱸ ᱵᱟᱝ ᱡᱤᱨᱟᱹ ᱵᱟᱲᱟ ᱦᱩᱭᱩᱜ ᱠᱟᱱᱟ ᱾
ᱟᱪᱪᱷᱟ ᱟᱪᱪᱷᱟ
ᱛᱮ
ᱱᱚᱜᱼᱚᱭ ᱱᱚᱛᱮ ᱦᱟᱸᱜ ᱱᱤᱛᱚᱜ ᱯᱷᱩᱴᱵᱚᱞ ᱜᱟᱛᱮ ᱠᱚ ᱮᱦᱚᱵᱚᱜᱼᱟ ᱪᱟᱨ ᱵᱟᱡᱮ ᱠᱷᱚᱱ ᱯᱷᱩᱴᱵᱚᱞ ᱜᱟᱛᱮᱜ ᱠᱚ ᱪᱟᱞᱟᱜᱼᱟ ᱦᱟᱸᱜ ᱟᱫᱚ ᱚᱱᱛᱮ ᱜᱮ ᱪᱟᱞᱟᱜ ᱦᱩᱭᱩᱜᱼᱟ ᱦᱟᱸᱜ ᱾
ᱟᱫᱚ ᱟᱢᱦᱚᱢ ᱟᱢᱦᱚᱢ ᱪᱟᱞᱟᱜ ᱠᱟᱱᱟ ᱥᱮ ᱚᱱᱛᱮ?
ᱦᱮᱸ
ᱦᱮᱞᱳ
ᱱᱤᱛᱚᱜ ᱫᱚ ᱦᱟᱸᱜ ᱪᱟᱞᱟᱜ ᱦᱩᱭᱩᱜᱼᱟ ᱟᱨ ᱢᱤᱫ ᱜᱷᱟᱹᱲᱤᱠ ᱛᱟᱭᱱᱚᱢ ᱟᱫᱚᱢ ᱦᱚᱲ ᱫᱚᱠᱚ ᱪᱟᱞᱟᱣ ᱵᱟᱲᱟ ᱠᱟᱱᱟ ᱜᱟᱛᱮᱜ ᱜᱮᱭᱟ ᱥᱮ ᱵᱟᱝ?
ᱦᱮᱸ ᱜᱟᱛᱮᱜ ᱜᱮᱭᱟ ᱠᱚ ᱟᱞᱮ ᱥᱮᱫ ᱦᱚᱸ ᱮᱥᱴᱮᱰᱤᱭᱟᱢ ᱠᱚ ᱦᱮᱱᱟᱜ ᱜᱟᱛᱮᱜ ᱜᱮᱭᱟ ᱠᱚ ᱾
ᱟᱪᱪᱷᱟ ᱟᱪᱪᱷᱟ
ᱟᱫᱚ ᱟᱯᱮ ᱫᱚ ᱚᱠᱟ ᱥᱮᱫ ᱚᱠᱟ ᱥᱮᱫ ᱯᱮ ᱪᱟᱞᱟᱜ ᱠᱟᱱᱛᱮ ᱵᱚᱞᱮ ᱚᱠᱟᱛᱮ
ᱟᱞᱮ ᱢᱟ ᱱᱚᱜᱼᱚᱭ ᱟᱯᱮᱭᱟᱜ ᱟᱹᱛᱩ ᱰᱤᱦᱟᱹᱛ ᱨᱮᱱᱟᱜ ᱴᱟᱺᱰᱤ ᱠᱚ ᱢᱮᱱᱟᱜᱼᱟ ᱢᱟᱨᱟᱝ ᱢᱟᱨᱟᱝ ᱴᱟᱺᱰᱤ ᱚᱱᱟ ᱠᱚᱨᱮᱜᱮ ᱜᱟᱛᱮᱜ ᱦᱩᱭᱩᱜᱼᱟ ᱾
ᱜᱚᱝᱠᱮ ᱟᱸᱡᱚᱜ ᱠᱟᱱ ᱜᱮᱭᱟ ᱥᱮ ᱵᱟᱝ ᱟᱡᱚᱢᱚᱜ ᱠᱟᱱᱟ?
ᱚᱠᱟ ᱠᱚᱨᱮᱱ ᱦᱤᱡᱩᱜ ᱠᱟᱱᱟ
ᱦᱮᱸ ᱫᱚᱲᱦᱟ ᱢᱮᱱᱵᱮᱱ ᱦᱟᱜ ᱪᱮᱫ ᱵᱮᱱ ᱢᱮᱱ ᱠᱮᱫᱟ?
ᱢᱮᱱ ᱢᱮᱱᱫᱟᱹᱧ ᱚᱠᱟ ᱠᱚᱨᱮᱱ ᱠᱚ ᱦᱤᱡᱩᱜ ᱠᱟᱱᱟ?
ᱟᱪᱪᱷᱟ ᱟᱪᱪᱷᱟ ᱢᱟ ᱢᱤᱫᱴᱮᱱ ᱴᱟᱺᱰᱤ ᱢᱮᱱᱟᱜᱼᱟ ᱟᱫᱚ ᱟᱰᱮ ᱯᱟᱥᱮᱱᱟᱜ ᱟᱭᱢᱟ ᱟᱛᱮᱱ ᱠᱚ ᱦᱤᱡᱩᱜ ᱜᱮᱭᱟ ᱾ ᱟᱞᱮ ᱥᱳᱨ ᱥᱳᱯᱳᱨ ᱛᱤᱱᱟᱹᱜ ᱟᱹᱛᱩ ᱢᱮᱱᱟᱜᱼᱟ ᱾ ᱟᱨ ᱡᱟᱹᱥᱛᱤ ᱠᱟᱭ ᱛᱮᱦᱚ ᱟᱞᱮ ᱥᱮᱫ ᱫᱚ ᱢᱮᱱ ᱫᱟᱲᱮᱭᱟᱜᱼᱟ ᱟᱞᱮ ᱟᱛᱳ ᱟᱛᱣᱟᱜ ᱴᱨᱤ ᱠᱚ ᱦᱮᱱᱟᱸᱜ ᱚᱸᱰᱮ ᱫᱚ
ᱜᱟᱹᱭ ᱠᱚᱠᱚ ᱤᱭᱟᱹ ᱵᱟᱲᱟ ᱠᱚᱣᱟ ᱠᱷᱩᱱᱴᱟᱹᱣ ᱵᱟᱲᱟ ᱠᱚᱣᱟ ᱟᱨ ᱯᱟᱥ ᱨᱮ ᱟᱨ ᱟᱥ ᱢᱤᱫᱴᱮᱱ ᱴᱟᱺᱰᱤ ᱛᱟᱦᱮᱱᱟ ᱩᱰᱮ ᱮᱠᱮᱱ ᱢᱟᱱᱮ ᱜᱟᱛᱮᱜ ᱜᱮ ᱦᱩᱭᱩᱜᱼᱟ ᱯᱷᱩᱴᱵᱚᱞ ᱮᱢᱟᱱ ᱥᱮ ᱡᱟᱦᱟᱱᱟᱜ ᱜᱮ ᱾
ᱟᱨ ᱟᱞᱮ ᱠᱚ ᱴᱟᱹᱰᱤ ᱢᱮᱱᱟᱜᱼᱟ ᱚᱱᱟᱼᱼ ᱦᱟᱜ ᱢᱮᱞᱟ ᱦᱚᱸᱞᱮ ᱦᱩᱭ ᱦᱚᱪᱚ ᱵᱟᱲᱟᱭᱟ ᱟᱫᱚ ᱡᱟᱛᱟ ᱢᱮᱞᱟᱼᱼ ᱯᱷᱩᱴᱵᱚᱞ ᱮᱱᱮᱡ ᱡᱚᱝᱼᱟ ᱾
ᱟᱪᱪᱷᱟ
ᱛᱚ ᱟᱵᱤᱱᱟᱜ ᱛᱷᱚᱲᱟ ᱠᱟᱱᱟ ᱵᱮᱠᱜᱨᱟᱣᱩᱱᱰ ᱨᱮ ᱱᱚᱮᱥ ᱦᱤᱡᱩᱜ ᱠᱟᱱᱟ ᱚᱱᱟ ᱠᱚ ᱵᱮᱱ ᱯᱟᱸᱠ ᱞᱮᱱᱠᱟᱱᱡ ᱟᱨᱵᱮᱱ ᱜᱚᱞ ᱞᱮᱠᱟᱱ ᱟᱹᱰᱤ ᱱᱟᱯᱟᱭᱚᱜᱼᱟ ᱾ ᱟᱨ ᱵᱟᱠᱛᱮ
ᱫᱤᱠᱩ ᱠᱚᱦᱚᱸ ᱦᱮᱱᱟᱜ ᱠᱚᱛᱮ ᱫᱤᱠᱩᱣᱟᱜ ᱜᱟᱛᱮ ᱦᱚᱸ ᱠᱚ ᱜᱟᱛᱮᱜᱼᱟ᱾ ᱟᱨ ᱟᱵᱚ ᱦᱚᱲ ᱦᱚᱯᱚᱱᱟᱜ ᱯᱷᱩᱴᱵᱚᱞ ᱢᱟ ᱚᱱᱟ ᱢᱟ ᱜᱟᱛᱮ ᱦᱚᱸ ᱜᱟᱛᱮ ᱜᱮ ᱾
ᱦᱩᱸ
ᱟᱨ ᱟᱯᱮ ᱥᱮᱫ ᱫᱚ ᱪᱮᱫ ᱠᱚ ᱠᱷᱟᱹᱞᱤ ᱯᱷᱩᱴᱵᱚᱞ ᱢᱚᱛᱚᱜᱮ ᱥᱮ ᱥᱮ ᱟᱨᱦᱚᱸ᱾
ᱟᱹᱰᱤ ᱱᱟᱯᱟᱭ
ᱡᱟᱹᱥᱛᱤ ᱠᱟᱭᱛᱮᱢ ᱢᱮᱱ ᱞᱮᱠᱷᱟᱡ ᱫᱚ ᱯᱷᱩᱴᱵᱚᱞ ᱟᱨ ᱱᱚᱣᱟ ᱜᱮᱸᱫᱽᱨᱮᱡ ᱵᱚᱞ ᱾ ᱚᱱᱟ ᱠᱤᱱ ᱜᱮ ᱦᱟᱸᱜ ᱠᱚ ᱜᱟᱛᱮᱜᱼᱟ ᱟᱨ ᱡᱟᱭᱜᱟ ᱡᱟᱭᱜᱟ ᱠᱨᱤᱼᱼ ᱜᱟᱛᱮᱜᱼᱟ ᱟᱫᱚᱢ ᱠᱚ ᱟᱨ ᱱᱮᱛᱟᱨ ᱫᱚ ᱟᱭᱢᱟ ᱞᱮᱠᱟᱱᱟᱜ ᱜᱟᱛᱮᱜ ᱢᱮᱱᱟᱜᱼᱟ ᱾ ᱧᱟᱢᱚᱜ ᱠᱟᱱᱛᱮ ᱡᱮᱞᱮᱠᱟ ᱵᱮᱰᱢᱤᱱᱴᱚᱱ ᱠᱚ ᱥᱮ ᱵᱷᱚᱞᱵᱚᱞ ᱠᱚ ᱾ ᱱᱮᱛᱟᱨᱤᱧ ᱧᱮᱞ ᱤᱫᱤᱭᱮᱫᱟ ᱵᱟᱹᱭ ᱵᱟᱹᱭᱛᱮ ᱱᱚᱣᱟ ᱴᱟᱹᱰᱤ ᱵᱟᱞᱟ ᱥᱮ ᱟᱣᱩᱴᱰᱳᱨ ᱜᱟᱛᱮᱜ ᱚᱠᱟ ᱠᱚ ᱢᱮᱛᱟᱜ ᱠᱟᱱ ᱚᱱᱟ ᱫᱚ ᱟᱫ ᱤᱫᱤᱜ ᱠᱟᱱᱟ᱾ ᱮᱱᱛᱮᱜ ᱡᱟᱹᱥᱛᱤ ᱠᱟᱭᱛᱮ ᱚᱱᱞᱟᱭᱤᱱ ᱜᱮ ᱾ ᱱᱮᱛᱟᱨᱧ ᱧᱮᱞ ᱤᱫᱤᱭᱮᱫ ᱠᱚᱣᱟ ᱱᱮᱛᱟᱨ ᱠᱚ ᱜᱤᱫᱽᱨᱟᱹ ᱠᱚ ᱥᱮ ᱠᱚᱲᱟ ᱠᱚ ᱜᱟᱛᱮ ᱵᱟᱲᱟᱜ ᱠᱟᱱᱟ ᱾ ᱡᱮᱞᱮᱠᱟ ᱯᱚᱵᱡᱤ ᱠᱚ ᱯᱷᱨᱤ ᱯᱷᱟᱭᱟᱨ ᱠᱚ ᱚᱱᱮ ᱚᱱᱟ ᱠᱚ ᱾
ᱟᱨᱦᱚᱸᱚᱛ ᱪᱮᱫ ᱠᱚ ᱱᱮᱛᱟᱨ ᱠᱟᱹᱢᱤ ᱠᱚ ᱤᱭᱟᱹᱛᱮᱼᱼ ᱠᱟᱹᱢᱤ ᱠᱚ ᱤᱭᱟᱹᱛᱮ ᱡᱮᱫ ᱠᱚ ᱟᱹᱰᱤ ᱛᱮ ᱱᱚᱠᱨᱤ ᱠᱚ ᱵᱟᱝ ᱧᱟᱢᱚᱜ ᱠᱟᱱᱛᱮ᱾ ᱠᱟᱴᱤᱡ ᱜᱤᱫᱨᱟᱹ ᱦᱚ ᱤᱥ ᱠᱩᱞ ᱠᱚ ᱪᱟᱞᱟᱣ ᱪᱟᱵᱟᱚᱜ ᱠᱟᱱᱟ ᱟᱨ ᱞᱟᱹᱴᱩ ᱠᱚ ᱠᱟᱹᱢᱤ ᱠᱚ ᱥᱮᱸᱫᱽᱨᱟᱭᱮᱫᱟ᱾ ᱥᱮ ᱱᱮᱛᱟᱨ ᱫᱚ ᱟᱹᱰᱤ ᱚᱱᱟ ᱦᱚᱸ ᱵᱤᱡᱤ ᱦᱩᱭᱧᱟᱹ ᱚᱱᱟ ᱵᱟᱠᱷᱟ ᱫᱚ ᱞᱟᱦᱟ ᱛᱮᱫᱚ ᱛᱤᱱᱟᱹᱜ ᱤᱥᱠᱩᱞ ᱦᱚᱸᱠᱚ ᱪᱟᱞᱟᱜ ᱠᱟᱱ ᱛᱟᱦᱮᱸᱫ ᱛᱮᱠᱚ ᱜᱟᱛᱮ ᱧᱚᱜ ᱠᱟᱱ᱾ ᱱᱟᱠᱷᱟᱱ ᱤᱱᱟᱹ ᱵᱟᱝ ᱛᱟᱦᱮᱸ ᱠᱟᱱ ᱛᱟᱭ ᱤᱛᱟᱹ ᱠᱚ ᱵᱟᱝ ᱛᱟᱦᱮ ᱠᱟᱱᱛᱮ ᱪᱟᱥ ᱵᱟᱥ ᱠᱟᱱ ᱱᱮᱛᱟᱨ ᱫᱚ ᱠᱟᱹᱢᱤ ᱠᱚᱜᱮ ᱛᱮᱜᱮ ᱠᱚ ᱵᱤᱡᱤ ᱧᱚᱜ ᱠᱟᱱᱟ᱾ ᱟᱱᱠᱟᱧ ᱟᱹᱭᱠᱟᱹᱣᱮᱫᱟ ᱟᱫᱚ ᱟᱢᱟᱜ ᱦᱤᱥᱟᱹᱵᱽ ᱫᱚ ᱪᱮᱫ ᱞᱮᱠᱟ? ᱚᱱᱟ ᱠᱟᱨᱚᱱ ᱱᱤᱭᱟᱹ ᱠᱟᱱ ᱜᱮᱭᱟ ᱥᱮ ᱡᱮ ᱟᱨᱦᱚᱸ ᱯᱟᱥᱮᱡ ᱱᱤᱭᱟᱹ ᱵᱟᱵ ᱛᱟᱦᱮᱱᱟ᱾
ᱦᱮᱸ ᱱᱚᱜᱼᱚᱭ ᱮᱢ ᱞᱟᱹᱭ ᱠᱮ ᱚᱱᱟ ᱫᱚ ᱟᱹᱰᱤ ᱱᱟᱯᱟᱭ ᱠᱟᱛᱷᱟ ᱜᱮᱢ ᱞᱟᱹᱭ ᱠᱮᱫᱟ᱾ ᱟᱨ ᱡᱟᱹᱥᱛᱤ ᱠᱟᱭ ᱛᱮᱫᱚ ᱚᱱᱮᱢ ᱞᱟᱹᱭ ᱠᱮᱫ ᱠᱟᱹᱢᱤ ᱵᱟᱵᱚᱫ ᱛᱮ ᱚᱱᱮ ᱚᱱᱟ ᱠᱷᱟᱹᱛᱤᱨ ᱛᱮᱜᱮ ᱦᱟᱸᱜ᱾ ᱦᱚᱲ ᱫᱚᱠᱚ ᱵᱟᱠᱚ ᱜᱟᱛᱮᱜ ᱠᱟᱱᱟ᱾ ᱢᱟᱱᱮ ᱚᱠᱟ ᱟᱣᱩᱴᱰᱳᱨ ᱥᱮ ᱯᱷᱩᱴᱵᱚᱞ ᱥᱮ ᱚᱱᱟ ᱠᱨᱤᱠᱮᱴ ᱠᱚ ᱮᱱᱛᱮᱜ ᱱᱮᱛᱟᱨ ᱫᱚ ᱵᱟᱦᱨᱮ ᱡᱟᱭᱜᱟ ᱚᱱᱠᱟ ᱠᱟᱹᱢᱤ ᱠᱚᱠᱚ ᱪᱟᱞᱟᱣ ᱠᱚ ᱠᱟᱱᱟ ᱚᱸᱰᱮ ᱴᱟᱺᱰᱤ ᱠᱚ ᱵᱟᱹᱱᱩᱜᱼᱟ᱾ ᱟᱭᱢᱟ ᱡᱟᱭᱜᱟ ᱥᱮ ᱟᱞᱮ ᱟᱛᱩ ᱥᱮᱫ ᱦᱚᱸ ᱢᱤᱫᱵᱟᱨ ᱴᱟᱺᱰᱮ ᱫᱚᱠᱚ ᱥᱤ ᱪᱟᱵᱟ ᱠᱮᱫᱟ᱾ ᱟᱫᱚ ᱚᱱᱟ ᱠᱚᱠᱷᱟᱱ ᱛᱮᱦᱟᱸᱜ ᱡᱟᱹᱥᱛᱤ ᱱᱮᱛᱟᱨ ᱫᱚ ᱚᱱᱞᱟᱭᱤᱱ ᱠᱚᱠᱚ ᱜᱟᱛᱮᱜ ᱠᱟᱱᱟ᱾ ᱮᱱᱛᱮᱫ ᱚᱱᱞᱟᱭᱤᱱ ᱫᱚ ᱢᱤᱫ ᱠᱚᱱᱟ ᱨᱮ ᱫᱩᱲᱩᱵ ᱠᱚᱢ ᱟᱨᱮᱢ ᱜᱟᱛᱮ ᱫᱟᱲᱮᱭᱟᱜᱼᱟ ᱾ ᱟᱫᱚ ᱱᱚᱣᱟ ᱵᱟᱵᱚᱛ ᱛᱮ ᱟᱢ ᱪᱮᱫ ᱮᱢ ᱢᱮᱱᱟ? ᱡᱮ ᱚᱱᱞᱟᱭᱤᱱ ᱜᱟᱛᱮᱜ ᱴᱷᱤᱠᱟ ᱥᱮ ᱱᱚᱣᱟ ᱚᱯᱞᱟᱭᱤᱱ ᱜᱟᱛᱮᱜ ᱚᱠᱟᱴᱟᱜ ᱴᱷᱤᱠ ᱦᱤᱡᱩᱜᱚᱜᱼᱟ ᱱᱚᱣᱟ ᱞᱟᱹᱭ ᱥᱚᱫᱚᱨ ᱢᱮ᱾
ᱛᱚ ᱚᱯᱷᱞᱟᱭᱤᱱ ᱴᱷᱤᱠ ᱜᱮᱭᱟ ᱾ᱴᱷᱤᱠ ᱫᱚ ᱥᱮ ᱫᱚ ᱾ ᱦ ᱤᱭᱟᱹ ᱵᱟᱹᱧ ᱢᱮᱱᱫᱟ ᱵᱚᱞᱮ, ᱚᱱᱞᱟᱭᱤᱱ ᱫᱚ ᱵᱟᱹᱲᱤᱡ ᱜᱮᱭᱟ ᱾ᱥᱮ ᱪᱤᱠᱟ ᱜᱮᱭᱟ᱾ ᱚᱱᱟ ᱦᱚᱸ ᱴᱷᱤᱠ ᱜᱮᱭᱟ᱾ ᱟᱫᱚ ᱚᱯᱷᱞᱟᱭᱤᱱ ᱫᱚ ᱱᱤᱝᱟᱜ ᱠᱟᱱᱟ ᱵᱚᱞᱮ ᱚᱱᱟ ᱫᱚᱸ ᱥᱟᱨᱤ ᱨᱮᱱᱟᱜ ᱵᱚᱞᱮ ᱛᱷᱽᱚᱲᱟᱜᱟᱱ ᱨᱮᱱᱟᱜ ᱠᱤᱭᱟ ᱟᱱᱠᱟ ᱯᱷᱤᱴᱱᱥ ᱢᱮ ᱥᱟᱹᱨᱤ ᱨᱮᱱᱟᱜ ᱛᱷᱚᱲᱟ ᱜᱟᱱ ᱮᱠᱥᱥᱟᱭ ᱥᱟᱭᱤᱡ
ᱚᱱᱞᱟᱹᱭᱤᱱ ᱫᱚ ᱵᱚᱞᱮ ᱚᱱᱟ ᱫᱚ᱾ ᱡᱮᱥᱮ ᱫᱩᱲᱩᱵ - ᱫᱩᱲᱩᱵ ᱦᱩᱭ ᱮᱱᱟ ᱫᱩᱲᱩᱵ ᱫᱩᱲᱩᱵ ᱚᱛᱮᱫ᱾ ᱯᱷᱤᱴᱱᱮᱥ ᱛᱚᱝ ᱵᱟᱝ ᱜᱮᱭᱟ᱾
ᱚᱱᱟᱜᱮ ᱠᱟᱱᱟ ᱵᱚᱞᱮ ᱚᱱᱟ ᱛᱮᱦᱚᱸ ᱢᱤᱫᱴᱮᱱ ᱯᱷᱽᱟᱭᱫᱟ ᱫᱚᱸ ᱦᱮᱱᱟᱜ ᱜᱮᱭᱟ᱾ ᱦᱮᱱᱟᱜ ᱫᱚᱸ ᱚᱥᱮ ᱫᱚᱸ ᱵᱟᱝ ᱞᱟᱹᱭ ᱠᱟᱱᱟ ᱵᱟᱝ ᱵᱟᱹᱱᱩᱜᱼᱟ᱾ ᱱᱟᱥᱮ - ᱱᱟᱥᱮ ᱡᱚᱛᱚ ᱡᱤᱱᱤᱥ ᱜᱮ ᱫᱚᱸ ᱛᱟᱦᱮᱱ ᱜᱮᱭᱟ᱾ ᱦᱟᱝ
ᱮᱠᱟᱞ - ᱮᱠᱟᱞ ᱟᱹᱰᱤ ᱱᱟᱯᱟᱭ ᱠᱟᱛᱷᱟ᱾ ᱟᱨ ᱟᱹᱰᱤ ᱫᱽᱟᱢᱟᱱ ᱠᱟᱛᱷᱟᱢ ᱞᱟᱹᱭ ᱥᱚᱫᱽᱚᱨ ᱫᱟ᱾ ᱤᱧ ᱦᱚᱸ ᱱᱚᱣᱟ ᱦᱩᱫᱤᱥ ᱠᱟᱱ ᱛᱤᱧᱟᱹ ᱵᱚᱞᱮ, ᱵᱟᱱᱟᱣ ᱞᱮᱠᱟᱱᱟ-ᱜ ᱜᱟᱛᱮᱜ ᱜᱮ ᱴᱷᱤᱠ ᱜᱮᱭᱟ᱾ ᱢᱟᱱᱮ ᱵᱟᱱᱟᱨ ᱨᱮ ᱢᱤᱫᱴᱮᱸᱱ ᱞᱤᱢᱤᱴ ᱦᱩᱭᱩᱼᱜ ᱫᱚᱨᱠᱟᱨ ᱠᱟᱱᱟ᱾
ᱦᱩᱸ
ᱡᱮᱞᱮᱠᱟ ᱵᱟᱨᱦᱮ ᱨᱮᱢ ᱜᱟᱛᱮᱜ ᱚᱠᱟ ᱫᱚᱸ ᱟᱣᱩᱴᱸᱰᱳᱨ ᱚᱱᱟ ᱨᱮᱫᱚ ᱦᱟᱸᱜ ᱚᱠᱟ ᱦᱚᱲᱢᱚ ᱡᱤᱣᱤ ᱠᱟᱱ ᱛᱟᱢᱟ᱾ ᱥᱮ ᱢᱤᱫ ᱴᱟᱝ ᱚᱠᱟ ᱵᱚᱰᱤᱸ ᱠᱚ ᱢᱮᱛᱟᱜ ᱠᱟᱱ ᱚᱱᱟ ᱠᱚ ᱵᱮᱱᱟ-ᱜ ᱛᱟᱢᱟ ᱥᱮ ᱫᱟᱲᱮᱸ ᱦᱚᱢ ᱮᱹᱭᱠᱟᱹᱣᱟ ᱟᱨ ᱢᱚᱸᱡᱽᱷ ᱱᱟᱯᱟᱭ ᱛᱮ ᱛᱟᱦᱮᱱ ᱛᱟᱢᱟ᱾ ᱦᱽᱚᱲᱢᱚ ᱠᱷᱚᱱᱟᱜ ᱟᱨ ᱚᱠᱟ ᱚᱱᱞᱟᱭᱤᱱ ᱠᱚ ᱜᱟᱛᱮᱜ ᱠᱟᱱ, ᱚᱱᱮ ᱚᱱᱟ ᱦᱚᱸ ᱢᱤᱫ ᱢᱤᱫᱴᱮᱱ ᱫᱚᱸ ᱵᱮᱥ ᱡᱤᱱᱤᱥ ᱤᱧᱸ ᱢᱮᱱ ᱞᱮ ᱠᱷᱟᱡ ᱫᱚ ᱱᱚᱣᱟ ᱨᱮᱫᱚ ᱢᱤᱫᱴᱮᱱ ᱫᱤᱢᱟᱜᱤ ᱥᱮᱢ ᱢᱮᱱ ᱫᱟᱲᱮᱭᱟᱜᱼᱟ᱾ ᱦᱟᱛᱟᱝ ᱡᱟᱹᱥᱛᱤᱜ ᱛᱟᱢᱟ᱾ ᱡᱟᱹᱥᱛᱤ ᱫᱚᱸ ᱵᱟᱝ ᱵᱚᱞᱮ ᱚᱱᱟ ᱯᱟᱣᱟᱨ ᱵᱟᱢ ᱢᱮᱱ ᱫᱟᱲᱮᱭᱟᱼᱜ ᱥᱮ ᱫᱟᱲᱮᱜ ᱛᱟᱢᱟ᱾ ᱚᱱᱛᱮ ᱟᱭᱢᱟ ᱞᱮᱠᱟᱱ ᱦᱚᱵᱤᱥ ᱦᱩᱭᱩᱜ ᱛᱟᱢᱟ᱾ ᱚᱱᱟ ᱚᱱᱞᱟᱭᱤᱱ ᱜᱮᱢ ᱠᱚᱨᱮ ᱦᱚᱸ ᱪᱮᱫ ᱞᱮᱠᱟᱢ ᱡᱳᱡᱚᱱᱟᱢ ᱵᱮᱱᱟᱣᱼᱟ᱾ ᱚᱠᱟ ᱥᱮᱪ ᱪᱟᱞᱟᱜ ᱦᱩᱭᱩᱜᱼᱟ᱾ ᱚᱠᱟ ᱥᱮ ᱵᱟᱝ ᱪᱟᱞᱟᱜ ᱦᱩᱭᱩᱜᱼᱟ ᱾ ᱢᱟᱱᱮ ᱢᱚᱱᱮ ᱥᱮ ᱢᱮᱱ ᱫᱟᱲᱮᱭᱟᱜᱼᱟ᱾ ᱚᱱᱟ ᱢᱟᱭᱤᱱᱰ ᱰᱮᱵᱷᱽᱞᱚᱯᱚ-ᱜ ᱛᱟᱢᱟ ᱾ ᱟᱨ ᱚᱠᱟ ᱩᱱᱮ ᱞᱟᱝ ᱜᱟᱞᱢᱟᱨᱟ-ᱣ ᱠᱮᱫ ᱪᱮ ᱦᱚᱲᱢᱚ ᱥᱮ ᱵᱚᱰᱤᱸ ᱞᱮᱠᱟᱱ ᱡᱤᱱᱤᱥ, ᱱᱟᱯᱟᱭᱚ-ᱜ ᱛᱟᱢᱟ᱾ ᱥᱮ ᱠᱮᱴᱮᱡᱚ-ᱜ ᱛᱟᱢᱟ ᱟᱫᱚ ᱤᱧ ᱦᱚᱧ ᱢᱮᱱᱟ ᱾ ᱵᱚᱞᱮ ᱵᱟᱱᱟᱨᱜᱤ ᱪᱮᱠᱟ ᱫᱚᱨᱠᱟᱨ ᱠᱟᱱᱟ᱾ ᱵᱟᱱᱟᱨᱜᱤ ᱞᱤᱢᱤᱴ ᱨᱮ ᱚᱱᱞᱟᱭᱤᱱ ᱜᱟᱛᱮᱜ ᱦᱚᱸ ᱴᱩᱸᱨᱱᱟᱢᱮᱱᱴᱸ ᱞᱮᱠᱟ ᱠᱚ ᱠᱚᱨᱟᱣ ᱮᱫᱟ᱾ ᱡᱮᱞᱮᱠᱟ ᱤ ᱮᱥ ᱯᱚᱴ ᱠᱚ ᱢᱮᱛᱟᱜ ᱠᱟᱱᱟ᱾ ᱟᱨ ᱚᱱᱮ ᱚᱱᱟ ᱦᱚᱸ ᱫᱮᱥ ᱫᱮᱥ ᱫᱤᱥᱚᱢ ᱨᱮᱱ ᱠᱚ ᱤᱭᱟᱹᱭᱮᱫᱟ᱾ ᱦᱟᱸᱜᱼᱼ
ᱦᱮᱸ ᱟᱫᱚ ᱤᱧᱟᱹᱜ ᱢᱮᱱᱫᱚ ᱱᱤᱭᱟᱹ ᱠᱟᱱᱟ᱾ ᱵᱚᱞᱮ ᱚᱠᱚᱭ ᱚᱯᱞᱟᱱ ᱵᱟᱭᱤᱠ ᱫᱟᱲᱮᱭᱟᱜᱼᱟ᱾ ᱟᱨ ᱵᱟᱡᱟᱨ ᱱᱚᱠᱟ ᱛᱟᱦᱮᱱ ᱠᱟᱱᱟ᱾ ᱚᱱᱞᱟᱭᱤᱱ ᱦᱚᱸ ᱵᱚᱞᱮ ᱜᱟᱛᱮ ᱢᱮ ᱜᱟᱛᱮ ᱫᱚ᱾ ᱯᱷᱮᱨ ᱯᱷᱤᱴᱱᱮᱥ ᱧᱮᱞ ᱠᱷᱟᱡ ᱫᱚ᱾ ᱥᱚᱨᱤᱨ ᱨᱮᱱᱟᱜ ᱛᱚ ᱦᱚᱲᱢᱳᱱᱟᱢ ᱧᱮᱞ ᱠᱷᱟᱭ ᱫᱚ ᱛᱚᱞᱮᱱ ᱛᱷᱚᱲᱟ ᱜᱟᱱ ᱮᱠᱥᱟᱨᱥᱟᱭᱤᱡᱽ ᱡᱳᱜᱤᱝ ᱚᱜ ᱢᱮ᱾ ᱥᱮ ᱟᱜᱚᱨ ᱚᱱᱟ ᱥᱚᱦᱚᱨ ᱵᱟᱡᱟᱨ ᱨᱮ ᱦᱮᱱᱟᱢ ᱠᱷᱟᱡ ᱾ ᱡᱤᱢᱼᱤᱢ ᱠᱚᱫᱚ ᱛᱟᱦᱮᱱ ᱜᱮᱭᱟ ᱾ ᱟᱫᱚ ᱚᱱᱟ ᱠᱚ ᱪᱟᱞᱟᱣ ᱵᱟᱲᱟᱜᱼᱢᱮ ᱚᱱᱟ ᱦᱚᱸ ᱤᱭᱟᱹ ᱴᱷᱤᱠ ᱧᱚᱜ ᱜᱮᱭᱟ᱾ ᱟᱵᱟᱨ ᱵᱚᱰᱤᱸ ᱨᱮᱱᱟᱜ ᱦᱚᱸ ᱛᱷᱚᱲᱟ ᱜᱟᱱᱮᱢ ᱧ ᱞᱮᱠᱷᱟᱡ
ᱮᱠᱟᱞ, ᱮᱠᱟᱞ ᱟᱹᱰᱤ ᱱᱟᱯᱟᱭ ᱠᱟᱛᱷᱟᱢ ᱞᱟᱹᱭ ᱠᱮᱫᱟ᱾ ᱦᱟᱸᱜ ᱮ ᱩᱱᱠᱟ ᱠᱟᱱ ᱜᱮᱭᱟ᱾ᱢᱟᱱ ᱥᱮᱛᱟᱜ - ᱥᱤᱛᱟᱜ ᱨᱮ ᱵᱥᱨᱥᱫ ᱨᱮ ᱠᱚ ᱛᱤᱱᱟᱹᱜ ᱭᱳᱜᱟ ᱞᱮᱠᱟᱱ ᱡᱤᱱᱤᱥ ᱢᱮᱱᱟᱜᱼᱟ ᱚᱱᱟ ᱠᱚ ᱠᱚᱨᱟᱣ ᱞᱟᱹᱠᱛᱤ ᱜᱮᱭᱟ᱾ ᱟᱨ ᱜᱟᱛᱤ ᱚᱱᱮ ᱚᱱᱠᱟ ᱜᱟᱛᱤ ᱦᱚᱸ ᱥᱚᱢᱚᱭ ᱥᱚᱢᱚᱭ ᱨᱮ ᱜᱟᱛᱤ ᱞᱟᱹᱠᱛᱤ ᱠᱟᱱᱟ ᱦᱟᱸᱜ᱾ ᱟᱫᱚ ᱱᱮᱛᱟᱨ ᱠᱚᱫᱚ ᱡᱟᱹᱥᱛᱤ ᱠᱟᱭᱛᱮ ᱚᱱᱞᱟᱭᱤᱱ ᱢᱚᱛᱚ ᱜᱮ ᱦᱟᱸᱜ ᱠᱚ ᱜᱟᱛᱤᱜ ᱠᱟᱱᱟ᱾ ᱱᱮᱛᱟᱨᱤᱧ ᱧᱮᱞ ᱵᱟᱲᱟᱣ ᱟᱠᱟᱫ ᱠᱚᱣᱟ ᱤᱧ ᱥᱚᱸᱜᱮ ᱨᱮᱱ ᱯᱟᱹᱴᱷᱩᱣᱟᱹ ᱠᱚ ᱥᱮ ᱜᱟᱛᱮ ᱠᱚ ᱛᱟᱦᱮᱸ ᱠᱟᱱᱟ᱾ ᱠᱮᱞᱟᱥ ᱚᱠᱛᱮᱧ ᱧᱮᱞ ᱵᱟᱲ ᱟᱠᱟᱫ ᱠᱚ ᱛᱟᱦᱮᱱᱟ ᱟᱹᱰᱤ ᱡᱟᱹᱥᱛᱤ ᱱᱚᱝᱠᱟ ᱚᱱᱞᱟᱭᱤᱱ ᱜᱮᱢ ᱠᱚ ᱜᱟᱛᱮᱜ ᱠᱟᱱ ᱛᱟᱦᱮᱸᱱᱟ᱾ ᱚᱱᱟ ᱠᱷᱟᱹᱛᱤᱨ ᱛᱮ ᱡᱟᱹᱯᱤᱫ ᱦᱚᱸ ᱵᱟᱠᱚ ᱡᱟᱹᱯᱤᱫ ᱫᱟ, ᱟᱨ ᱚᱱᱮ ᱚᱱᱟ ᱠᱷᱟᱹᱛᱤᱨ ᱛᱮ ᱢᱤᱫᱴᱟᱝ ᱥᱴᱨᱮᱥ ᱛᱟᱦᱮᱱ ᱛᱟᱠᱚᱭᱟ ᱢᱚᱱᱮᱨᱮ, ᱵᱚᱞᱮ ᱛᱤᱨᱮ ᱜᱟᱛᱤᱜ ᱧᱟᱢᱟ ᱡᱮᱞᱮᱠᱟ ᱩᱱᱤᱭᱟᱜ ᱢᱳᱵᱟᱭᱤᱞ ᱥᱩᱭᱤᱪ ᱚᱯᱷ ᱞᱮᱱᱛᱟᱭ ᱠᱷᱟᱡ ᱟᱹᱰᱤ ᱤᱫᱨᱤ ᱥᱮ ᱟᱹᱰᱤ ᱨᱟᱸᱜᱟᱣ ᱮ ᱟᱹᱭᱠᱟᱹᱣᱟ ᱵᱚᱞᱮ ᱛᱤᱨᱮᱧ ᱛᱤᱨᱮᱧ ᱪᱤᱠᱟᱭᱟ᱾ ᱟᱫᱚ ᱚᱱᱮ ᱚᱱᱟ ᱠᱷᱟᱹᱛᱤᱨ ᱛᱮ ᱥᱴᱨᱮᱥ ᱠᱚ ᱚᱱᱠᱟ ᱡᱟᱱᱟᱢᱚᱜᱼᱟ ᱥᱮ ᱥᱤᱨᱡᱚᱱᱚᱜᱼᱟ᱾ ᱟᱨ ᱚᱱᱮ ᱚᱱᱟᱛᱮ ᱢᱮᱫ ᱦᱚᱸ ᱢᱤᱫᱴᱮᱱ ᱵᱟᱹᱲᱤᱡ ᱨᱮᱱᱟᱜ ᱢᱤᱫᱴᱮᱱ ᱵᱷᱟᱵᱽ ᱱᱟ ᱢᱮᱱᱟᱜᱼᱟ ᱥᱮ ᱵᱚᱛᱚᱨ ᱢᱮᱱᱟᱜᱼᱟ ᱥᱮ ᱟᱹᱰᱤ ᱡᱟᱹᱥᱛᱤ ᱥᱤᱥᱠᱨᱤᱱ ᱴᱟᱭᱤᱢ ᱵᱟᱲᱦᱟᱣ ᱞᱮᱱᱛᱟᱢ ᱠᱷᱟᱡ ᱥᱮ ᱢᱳᱵᱟᱭᱤᱞᱢ ᱧᱮᱞ ᱵᱟᱲᱟᱭ ᱠᱷᱟᱡ᱾ ᱛᱚᱵᱮ ᱢᱮᱫ ᱦᱟᱥᱩ ᱦᱚᱸ ᱦᱟᱥᱩ ᱢᱮᱜᱮᱭᱟ, ᱥᱮ ᱢᱮᱸᱫ ᱦᱚᱸ ᱵᱟᱹᱲᱤᱡ ᱦᱩᱭ ᱫᱟᱲᱮᱭᱟ ᱛᱟᱢᱟ᱾ ᱟᱫᱚ ᱱᱚᱜᱼᱚ ᱱᱤᱭᱟᱹ ᱦᱚᱸ ᱢᱤᱫᱴᱟᱝ ᱠᱚᱱᱴᱨᱳᱞ ᱨᱮᱱᱟᱜ ᱞᱟᱹᱠᱛᱤ ᱠᱟᱱᱟ᱾
ᱦᱮᱸ ᱦᱮᱸ ᱚᱱᱞᱟᱭᱤᱱ ᱫᱚ ᱱᱤᱭᱟᱹ ᱦᱚᱸ ᱛᱷᱚᱲᱟ ᱜᱟᱱ ᱢᱤᱫᱴᱮᱡ ᱜᱮ ᱦᱮᱱᱟᱜ ᱡᱮ ᱤᱭᱟᱹ ᱵᱚᱞᱮ, ᱛᱷᱚᱲᱟ ᱜᱟᱱ ᱤᱥᱠᱨᱤᱱ ᱴᱟᱭᱤᱢ ᱨᱮᱱᱟᱜ ᱦᱚᱸ ᱛᱷᱚᱲᱟ ᱫᱚ᱾
ᱦᱚᱯᱚᱱ
ᱦᱮᱞᱳ,
ᱟᱫᱚ ᱱᱚᱜᱼᱚᱭ ᱱᱤᱭᱟᱹ ᱠᱚ ᱵᱚᱞᱮ ᱧᱮᱞ ᱞᱟᱹᱠᱛᱤ ᱠᱟᱱᱟ ᱦᱟᱜ ᱟᱫᱚ ᱟᱭᱢᱟ ᱞᱮᱠᱟᱱ ᱜᱚ ᱵᱟᱵᱟᱧ ᱧᱮᱞ ᱟᱠᱟᱫ ᱠᱚᱣᱟ ᱚᱠᱚᱭ ᱫᱚ ᱟᱯᱱᱟᱨ ᱨᱮᱱ ᱜᱤᱫᱽᱨᱟᱹ ᱠᱚ ᱠᱟᱹᱴᱤᱡ ᱠᱟᱹᱴᱤᱡ ᱜᱤᱫᱽᱨᱟᱹ ᱠᱚ ᱦᱟᱸᱜ ᱢᱳᱵᱟᱭᱤᱞ ᱠᱚᱠᱚ ᱮᱢ ᱟᱠᱚ ᱠᱟᱱᱟ ᱚᱱᱟ ᱠᱷᱟᱹᱛᱤᱨ ᱛᱮ ᱠᱷᱟᱹᱞᱤ ᱯᱟᱲᱦᱟᱣ ᱵᱟᱠᱚ ᱯᱟᱲᱦᱟᱜ ᱠᱟᱱᱟ᱾ ᱠᱷᱟᱹᱞᱤ ᱚᱱᱞᱟᱭᱤᱱ ᱠᱚ ᱜᱟᱛᱮᱜ ᱠᱟᱱᱟ ᱟᱫᱚ ᱱᱚᱜᱼᱚ ᱱᱤᱭᱟᱹ ᱵᱟᱵᱚᱫ ᱛᱮ ᱪᱮᱫ ᱮᱢ ᱢᱮᱱᱟ ᱱᱚᱣᱟ ᱮᱢ ᱞᱟᱹᱠᱛᱤ ᱠᱟᱱᱟ ᱥᱮ ᱪᱮᱫ ᱞᱮᱠᱟ ᱦᱩᱭᱩᱜ ᱞᱟᱹᱠᱛᱤ ᱠᱟᱱᱟ?
ᱵᱟᱝ ᱵᱟᱝ, ᱵᱟᱝ ᱜᱮ ᱱᱤᱭᱟᱹ ᱫᱚ ᱤᱱᱟᱹ ᱠᱟᱹᱴᱤᱡ ᱠᱷᱚᱱ ᱫᱚ ᱵᱟᱝ ᱮᱢ ᱡᱟᱹᱨᱩᱲ᱾ ᱤᱧᱟᱹᱜ ᱢᱮᱱ ᱫᱚ ᱱᱤᱭᱟᱹ ᱠᱟᱱᱟ ᱵᱚᱞᱮ ᱢᱤᱫᱴᱮᱱ ᱞᱤᱢᱤᱴ ᱦᱳᱭ ᱡᱟᱹᱨᱩᱨ ᱵᱚᱞᱮ᱾
ᱮᱠᱟᱞ,
ᱡᱮᱥᱮ ᱠᱤ ᱟᱜᱟᱨ ᱢᱳᱵᱟᱭᱤᱞ ᱨᱮᱱᱟᱜ ᱤᱭᱩᱥ ᱫᱚ ᱟᱢ ᱟᱜᱟᱨᱮᱢ ᱥ ᱯᱟᱲᱦᱟᱜ ᱠᱟᱱᱟ, ᱟᱨ ᱟᱨᱮᱢ ᱥᱮ ᱱᱟᱱᱫᱽ ᱨᱮ ᱦᱮᱱᱟᱢᱟ ᱥᱮ ᱤᱧ ᱠᱷᱚ ᱠᱚᱦᱚᱸᱢ ᱤᱭᱩᱡᱽ ᱫᱟᱲᱮᱭᱟᱜ ᱜᱮᱭᱟ ᱠᱷᱟᱭ ᱠᱤ ᱢᱮᱱ ᱠᱷᱚᱡ ᱫᱚ ᱢᱚᱛᱞᱚᱵ ᱵᱳᱨᱰ ᱮᱠᱡᱟᱢ ᱨᱮᱱᱟᱜ ᱛᱷᱚᱲᱟ ᱜᱟᱱ ᱛᱮᱭᱟᱨᱤ ᱦᱩᱭᱩᱜᱼᱟ ᱟᱫᱚ ᱚᱱᱟᱠᱩ, ᱵᱟᱵᱚᱫ ᱛᱮ ᱛᱷᱚᱲᱟ ᱜᱟᱱ ᱯᱟᱲᱦᱟᱜ ᱠᱚ ᱨᱤᱥᱟᱨᱪ ᱠᱚ ᱵᱟᱵᱚᱛ ᱛᱮ ᱚᱱᱟ ᱞᱟᱹᱜᱤᱫ ᱦᱚᱸ ᱡᱟᱹᱨᱩᱲ ᱫᱚ ᱯᱟᱲᱦᱟᱜ ᱜᱮᱭᱟ᱾ ᱟᱫᱚ ᱚᱱᱟ ᱚᱱᱟ ᱠᱷᱚᱡ ᱦᱚᱸ ᱵᱚᱞᱮ ᱚᱱᱠᱟ ᱦᱟᱛᱟᱣ ᱞᱮᱠᱷᱟᱱ ᱦᱚᱸ ᱴᱷᱤᱠ ᱜᱮᱭᱟ, ᱟᱨ ᱱᱚᱣᱟ ᱠᱚ ᱠᱷᱚᱡ ᱥᱮ ᱯᱷᱟᱭᱤᱵᱽ ᱠᱷᱚᱡ ᱥᱤᱠᱥ ᱫᱷᱟᱵᱤᱡ ᱢᱟ ᱢᱤᱱᱤᱢᱟᱢ ᱵᱟᱫᱷᱳ ᱮᱥᱮ ᱦᱩᱭᱩᱜ ᱜᱮ ᱠᱷᱟᱡᱜᱮ ᱡᱟᱹᱨᱩ ᱨᱟᱛ ᱜᱮ ᱵᱟᱢ ᱯᱟᱲᱟᱜᱼᱟ᱾ ᱳᱚᱣᱟᱱ ᱠᱷᱚᱡ ᱥᱮ ᱥᱤᱠᱥ ᱥᱮᱵᱷᱮᱱ ᱫᱷᱟᱵᱤᱡ ᱫᱚ ᱮᱥᱮ ᱫᱚ ᱮᱠᱮ ᱦᱚᱸ ᱢᱳᱵᱟᱭᱤᱞ ‌ᱨᱮᱬᱟᱜ ᱡᱟᱹᱨᱩᱲ ᱵᱟᱝ ᱯᱟᱲᱟᱜᱼᱟ᱾ ᱟᱯᱟᱥᱮᱜ ᱢᱮ ᱤᱥᱠᱩᱞ ᱨᱮᱦᱚᱸ ᱠᱚ ᱞᱟᱹᱭ ᱪᱮᱫᱟᱢ, ᱥᱚᱫᱷᱚᱨᱟᱢ ᱟᱨ ᱮᱱᱛᱮᱫ ᱥᱳᱥᱟᱞ ᱢᱤᱰᱤᱭᱟ ᱱᱟ ᱦᱚᱭ ᱤᱱᱟᱹ ᱡᱟᱦᱱᱟᱜ ᱵᱟᱢ ᱤᱠᱟᱹ ᱛᱚ ᱤᱭᱩᱥ ᱦᱚᱸ ᱵᱟᱹᱱᱩᱜ ᱛᱟᱢᱟ ᱡᱮᱥᱮ ᱤᱱᱥᱴᱟᱜᱨᱟᱢ ᱯᱷᱮᱥᱵᱩᱠ ᱚᱱᱟ ᱠᱚ ᱪᱮᱫ ᱮᱢ ᱪᱟᱞᱟᱣᱟ, ᱧᱮᱞ ᱵᱟᱲᱟᱭ ᱠᱷᱟᱢ ᱟᱢ ᱛᱷᱚᱲᱟ ᱜᱟᱱ ᱵᱷᱤᱰᱭᱳ ᱠᱚᱢ ᱧᱮᱞ ᱠᱮᱫᱟ᱾ ᱥᱮ ᱠᱟᱴᱩᱱ ᱠᱚ ᱥᱮ ᱯᱷᱤᱞᱤᱢ ᱠᱚ ᱤᱭᱩᱴᱩᱵᱽ ᱠᱚᱨᱮ᱾ ᱟᱨ, ᱡᱮᱥᱮ ᱠᱤ ᱦᱩᱭ ᱮᱱᱟ, ᱢᱟᱱᱟ ᱫᱚ ᱪᱮᱫ ᱤᱧ ᱢᱮᱱ ᱠᱮᱭᱟ, ᱚᱱᱟ ᱠᱚᱜᱮ ᱵᱚᱞᱮ ᱪᱷᱮᱼ ᱾
ᱛᱚ, ᱟᱭᱢᱟ ᱞᱮᱠᱟ ᱠᱟᱱ ᱡᱤᱱᱤᱥ ᱮᱢ, ᱢᱚᱡᱽ ᱥᱚᱴ ᱵᱮᱱᱟᱣ ᱫᱟᱲᱮᱭᱟᱜᱼᱟ ᱱᱚᱣᱟ ᱛᱮ, ᱵᱟᱹᱲᱤᱡ ᱡᱤᱱᱤᱥ ᱦᱚᱢ, ᱠᱚᱨᱟᱣ ᱫᱟᱲᱮᱭᱟᱜᱼᱟ, ᱵᱟᱹᱲᱤᱡ ᱰᱟᱦᱟᱨ ᱥᱮᱫ ᱦᱚᱢ, ᱪᱟᱞᱟᱣ ᱫᱟᱲᱮᱭᱟᱜᱼᱟ ᱾ ᱟᱫᱚ, ᱱᱚᱣᱟ ᱫᱚ ᱦᱩᱫᱤᱥ ᱨᱮᱭᱟᱜ, ᱞᱮᱠ ᱠᱟᱱᱟ ᱾ ᱟᱫᱚ, ᱱᱚᱣᱟᱜᱤᱧ ᱢᱮᱱᱟ, ᱡᱮ, ᱠᱟᱹᱴᱤᱡ ᱠᱚ, ᱜᱤᱫᱽᱨᱟᱹᱣᱟᱜ ᱤᱱᱟᱹᱜ, ᱦᱩᱫᱤᱥ ᱵᱟᱝ ᱛᱟᱦᱮᱸᱱ ᱛᱟᱠᱚᱣᱟ, ᱡᱮ, ᱪᱮᱫ ᱱᱟᱯᱟᱭ ᱡᱤᱱᱤᱥ ᱠᱟᱱᱟ ᱾ ᱚᱠᱟᱴᱟᱜ ᱫᱚ, ᱵᱟᱹᱲᱤᱡ ᱡᱤᱱᱤᱥ ᱠᱟᱱᱟ, ᱚᱱᱟ ᱠᱷᱟᱹᱛᱤᱨ ᱛᱮ, ᱡᱟᱹᱥᱛᱤ ᱵᱟᱹᱲᱤᱡ ᱡᱤᱱᱤᱥ ᱥᱮᱜ, ᱜᱮᱠᱚ ᱚᱨᱚᱜᱼᱟ ᱾ ᱟᱨ, ᱵᱟᱹᱲᱤᱡ ᱡᱤᱱᱤᱥ ᱥᱮᱜ ᱜᱮ, ᱟᱡ ᱛᱮᱜᱮᱢ ᱚᱨᱚᱜᱼᱟ ᱾ ᱢᱚᱡᱽ ᱡᱤᱱᱤᱥ ᱥᱮᱫ ᱫᱚ, ᱛᱷᱚᱲᱟ, ᱦᱟᱢᱟᱞ ᱧᱚᱜ ᱟᱹᱭᱠᱟᱹᱜᱼᱟ, ᱥᱮ, ᱵᱷᱟᱨᱤ ᱧᱚᱜ ᱟᱹᱭᱠᱟᱹᱜᱼᱟ, ᱚᱱᱟᱛᱮ ᱢᱚᱸᱡᱽ ᱡᱤᱱᱤᱥ ᱫᱚ, ᱟᱹᱰᱤ ᱠᱚᱢ ᱦᱚᱲ ᱠᱚ, ᱠᱚᱨᱟᱣᱟ ᱾ ᱟᱫᱚ, ᱤᱧ ᱫᱚ ᱱᱚᱣᱟ ᱜᱤᱧ ᱢᱮᱱᱟ, ᱡᱮ, ᱠᱟᱹᱴᱤᱡ ᱜᱤᱫᱽᱨᱟᱹ ᱠᱚ, ᱞᱟᱹᱜᱤᱫ ᱦᱚᱸ, ᱢᱤᱫᱴᱟᱝ ᱮᱠᱟᱣᱩᱱᱴ ᱛᱟᱦᱮᱸᱱ ᱠᱷᱟᱡ, ᱚᱠᱟ ᱨᱮᱫᱚ, ᱮᱠᱮᱱ ᱯᱟᱲᱦᱟᱜ ᱡᱤᱱᱤᱥ, ᱥᱮ, ᱢᱚᱡᱽ ᱡᱤᱱᱤᱥ ᱵᱟᱹᱲᱤᱡ ᱡᱤᱱᱤᱥ ᱵᱟᱠᱚ, ᱧᱮᱞ ᱫᱟᱲᱮᱭᱟᱜᱼᱟ, ᱚᱱᱮ, ᱚᱱᱠᱟ ᱠᱚᱱᱴᱨᱳᱞ ᱞᱮᱠᱟ, ᱛᱟᱦᱮᱱ ᱠᱷᱟᱡ ᱫᱚ, ᱚᱱᱟ ᱱᱟᱯᱟᱭ ᱦᱩᱭ ᱫᱟᱲᱮᱭᱟᱜ ᱜᱮᱭᱟ, ᱱᱮᱛᱟᱨ, ᱢᱤᱫ ᱵᱟᱨ ᱱᱚᱝᱠᱟ, ᱮᱯᱥ ᱠᱚᱦᱚᱧ ᱧᱮᱞ ᱵᱟᱲᱟ, ᱟᱠᱟᱫ ᱜᱮᱭᱟ, ᱦᱟᱸᱜ ᱾ ᱯᱮᱨᱮᱱᱴᱟᱞ ᱠᱚᱱᱴᱨᱳᱞ ᱮᱯ ᱠᱚ ᱦᱟᱸᱜ, ᱟᱫᱚ, ᱚᱱᱮ ᱚᱱᱟ ᱠᱚᱦᱚᱸ, ᱡᱩᱫᱤ ᱜᱟᱨᱡᱮᱱ ᱠᱚᱠᱚ, ᱵᱟᱰᱟᱭ ᱞᱮᱠᱷᱟᱡ ᱚᱱᱠᱟ ᱠᱚ, ᱠᱚᱨᱟᱣ ᱞᱮ ᱛᱟᱠᱚ ᱠᱷᱟᱱᱡ, ᱟᱠᱚᱨᱮᱱ, ᱜᱤᱫᱽᱨᱟᱹ ᱠᱚᱣᱟᱜ ᱫᱚ, ᱟᱹᱰᱤ ᱱᱟᱯᱟᱭ ᱦᱩᱭᱩᱜᱼᱟ ᱾ ᱟᱫᱚ, ᱢᱮᱱ ᱨᱮᱱᱟᱜ ᱠᱟᱛᱷᱟ ᱫᱚ, ᱱᱚᱣᱟ ᱜᱮ ᱠᱟᱱᱟ ᱵᱚᱞᱮ, ᱜᱚᱼᱵᱟᱵᱟ ᱠᱚᱦᱚᱸ, ᱩᱱᱟᱹᱜ ᱯᱟᱲᱦᱟᱣ ᱞᱮᱠᱷᱟ, ᱥᱮ, ᱩᱜ ᱚᱞᱚᱜ ᱯᱟᱲᱦᱟᱜ, ᱵᱟᱠᱚ ᱵᱟᱲᱟᱭ ᱠᱷᱟᱹᱛᱤᱨ ᱛᱮ ᱵᱟᱠᱚ ᱵᱩᱡᱷᱟᱹᱣ ᱟᱠᱟᱫᱟ, ᱵᱚᱞᱮ, ᱪᱮᱫ ᱞᱮᱠᱟ, ᱟᱯᱱᱟᱨ ᱨᱮᱱ ᱜᱤᱫᱽᱨᱟᱹ, ᱠᱚᱱᱴᱨᱳᱞᱮ ᱦᱩᱭᱩᱜᱼᱟ, ᱥᱮ, ᱪᱮᱫ ᱞᱮᱠᱟ ᱥᱤᱠᱷᱱᱟᱹᱛ ᱮᱢᱟᱭ ᱦᱩᱭᱩᱜᱼᱟ, ᱚᱱᱟ ᱠᱷᱟᱹᱛᱤᱨ ᱛᱮ, ᱤᱱᱟᱹᱜ ᱨᱳᱜᱽ ᱴᱚᱠᱥ ᱵᱟᱠᱚ ᱫᱚᱦᱚ, ᱭᱮᱫ ᱠᱚᱣᱟ ᱚᱱᱠᱟ ᱾ ᱟᱫᱚ ᱱᱮᱜ ᱱᱤᱭᱟᱹ ᱨᱮ ᱫᱚ, ᱢᱚᱛᱞᱚᱵ ᱤᱧ, ᱱᱚᱣᱟ, ᱱᱚᱣᱟᱜᱤᱧ ᱢᱮᱱᱟ, ᱪᱮ ᱛᱤᱱᱟᱹᱜ ᱢᱚᱛᱞᱚᱵ, ᱟᱵᱚ ᱡᱩᱣᱟᱹᱱ ᱠᱚ, ᱥᱮ, ᱞᱟᱹᱴᱩ ᱞᱟᱹᱴᱩ ᱦᱚᱲ ᱠᱚ, ᱢᱮᱱᱟᱜ ᱵᱚᱱᱟ ᱦᱟᱸᱦ, ᱛᱚ, ᱛᱤᱱᱟᱹᱜ? ᱟᱱᱯᱟᱲ, ᱥᱮ, ᱢᱮᱱ ᱫᱟᱲᱮᱭᱟᱜᱼᱟ, ᱵᱮᱼ ᱯᱟᱲᱦᱟᱜ ᱦᱚᱲ ᱠᱚ, ᱢᱮᱱᱟᱜ ᱠᱚᱣᱟ, ᱩᱱᱠᱩ ᱵᱚᱱ, ᱞᱟᱹᱭ ᱟᱠᱚ ᱠᱷᱟᱡ ᱵᱚᱞᱮ, ᱟᱯᱱᱟᱨ ᱨᱮᱱ, ᱜᱤᱫᱽᱨᱟᱹ ᱪᱮᱫ ᱞᱮᱠᱟ ᱠᱚ, ᱥᱤᱠᱷᱱᱟᱹᱛ ᱮᱢ ᱠᱚ ᱦᱩᱭᱩᱜᱼᱟ, ᱥᱮ, ᱪᱮᱫ ᱞᱮᱠᱟᱢ ᱠᱚᱱᱴᱨᱳᱞ ᱫᱟᱲᱮᱣᱟᱭᱟ, ᱚᱱᱮ ᱚᱱᱟᱛᱮ, ᱱᱟᱯᱟᱭ ᱦᱩᱭᱜᱼᱟ ᱾ ᱛᱚᱵᱮ, ᱚᱠᱛᱚ ᱦᱚᱸ, ᱟᱭᱢᱟ ᱢᱩᱪᱟᱹᱫ ᱮᱱ ᱛᱟᱞᱟᱝᱼᱟ ᱾ ᱢᱩᱪᱟᱹᱫ ᱨᱮ, ᱡᱟᱦᱟᱸᱱᱟᱜ ᱮᱢ ᱢᱮᱱ ᱠᱷᱟᱡ?